ᱦᱮᱞᱳ
ᱦᱮᱸ
ᱡᱚᱦᱟᱨ ᱜᱮ
ᱦᱳᱭ ᱡᱚᱦᱟᱨ ᱜᱮ
ᱪᱮᱫ ᱠᱚᱵᱤᱱ ᱪᱤᱠᱟᱹ ᱵᱟᱲᱟᱭᱮᱫᱟ
ᱪᱤᱠᱟᱹᱜᱮ ᱵᱟᱝ ᱦᱚᱜᱼᱚᱭ ᱠᱷᱮᱛ ᱥᱮᱫ ᱞᱤᱧ ᱪᱟᱞᱟᱣ ᱟᱠᱟᱱᱟ
ᱦᱩᱸ ᱥᱟᱹᱜᱩᱱ ᱥᱤᱜᱟᱲ
ᱦᱳᱭ ᱥᱟᱹᱜᱩᱱ ᱥᱤᱸᱜᱟᱲ ᱟᱹᱵᱤᱱ ᱫᱚ ᱪᱮᱫ ᱵᱤᱱ ᱪᱤᱠᱟᱹᱭᱮᱫᱟ
ᱟᱹᱞᱤᱧ ᱦᱚᱸ ᱱᱚᱜᱼᱚᱭ ᱠᱷᱮᱛ ᱥᱮᱫ ᱜᱮᱞᱤᱧ ᱦᱮᱡ ᱟᱠᱟᱱᱟ ᱠᱟᱹᱴᱤᱡ ᱫᱟᱜ ᱠᱚ ᱯᱮᱨᱮᱡ ᱟᱠᱟᱱᱟ ᱛᱚ ᱚᱱᱟᱜᱮ ᱠᱟᱹᱴᱤᱡ ᱞᱤᱧ ᱰᱟᱦᱟᱨᱟᱜ ᱠᱟᱱ ᱛᱟᱦᱮ ᱡᱮ ᱩᱱᱟᱹᱜ ᱫᱚ ᱟᱞᱚ ᱯᱮᱨᱮᱡᱚᱜ ᱢᱟ ᱵᱟᱠᱷᱟᱱ ᱠᱷᱮᱛ ᱟᱲᱮ ᱠᱚ ᱞᱟᱸᱫᱩᱲ ᱮᱢᱟᱱ ᱠᱚᱜᱼᱟ ᱥᱮ
ᱟᱞᱮᱭᱟᱜ ᱦᱚᱸ ᱫᱟᱜ ᱛᱮ ᱠᱷᱮᱛ ᱠᱚ ᱢᱟᱱᱮ ᱟᱹᱲᱤ ᱠᱚ ᱞᱟᱸᱫᱩᱲ ᱟᱠᱟᱱ ᱛᱟᱞᱮᱭᱟ ᱚᱱᱟ ᱵᱟᱜᱟᱣ ᱜᱮᱞᱮ ᱦᱮᱡ ᱟᱠᱟᱱᱟ
ᱟᱞᱮᱨᱮᱱ ᱟᱹᱰᱤ ᱦᱚᱲ ᱠᱚ ᱦᱮᱡ ᱠᱟᱱᱟ
ᱦᱩᱸ ᱦᱳᱭ ᱦᱳᱭ ᱚᱱᱟ ᱫᱚ ᱫᱚᱨᱠᱟᱨ ᱜᱮ ᱵᱟᱝᱠᱷᱟᱱ ᱫᱚ ᱟᱵᱚᱣᱟᱜ ᱠᱷᱮᱛ ᱠᱚᱫᱚ ᱞᱟᱸᱫᱩᱲ ᱪᱟᱵᱟᱜ ᱟᱥᱮ
ᱦᱮᱸ ᱮᱠᱫᱚᱢ ᱜᱮ ᱫᱚᱢᱮ ᱫᱟᱜ ᱮᱫᱚ ᱱᱚᱱᱛᱮ ᱫᱚ ᱥᱮᱛᱟᱜ ᱠᱷᱚᱱᱟᱜ ᱟᱹᱭᱩᱵ ᱦᱟᱹᱵᱤᱡᱼᱮ ᱫᱟᱜ ᱮᱫᱟᱭ ᱦᱚᱞᱟ ᱢᱟᱫᱷᱮᱨ ᱠᱷᱚᱱᱟᱜ ᱫᱟᱜ ᱮᱫᱟᱭ᱾ ᱫᱟᱜ ᱜᱮ ᱵᱟᱭ ᱵᱚᱱᱫᱚᱭᱮᱫᱟ ᱠᱷᱮᱛ ᱠᱚ ᱯᱩᱨᱟᱹ ᱯᱮᱨᱮᱡ ᱪᱟᱵᱟᱟᱣ ᱟᱠᱟᱱᱟ ᱵᱟᱸᱫᱷ ᱠᱚᱦᱚᱸ ᱯᱮᱨᱮᱡ ᱪᱟᱵᱟ ᱟᱠᱟᱱᱟ᱾ ᱪᱮᱫ ᱞᱤᱧ ᱞᱟᱹᱭ ᱟᱹᱵᱤᱱᱟᱼᱼ
ᱛᱟᱦᱚᱞᱮ ᱡᱚᱢ ᱵᱟᱲᱟ ᱠᱚᱫᱚ ᱦᱩᱭ ᱟᱠᱟᱱ ᱛᱟᱵᱤᱱᱟ ᱥᱮ ᱟᱹᱣᱨᱤ?
ᱡᱚᱢ ᱵᱟᱲᱟ ᱫᱚ ᱦᱩᱭ ᱟᱠᱟᱱᱟ ᱛᱮᱦᱮᱧ ᱫᱚᱞᱤᱧ ᱥᱳᱲᱮ ᱞᱮᱫ ᱛᱟᱦᱮᱸᱫ᱾
ᱚ ᱟᱨ ᱥᱮᱛᱟᱜ ᱵᱟᱹᱥᱭᱟᱹᱢ ᱪᱮᱫ ᱵᱤᱱ ᱡᱚᱢ ᱞᱮᱫ ᱛᱟᱦᱮᱸᱫᱼᱟ᱾
ᱥᱮᱛᱟᱜ ᱵᱟᱹᱥᱭᱟᱢ ᱦᱚᱸ ᱥᱚᱲᱮ ᱜᱮ ᱢᱤᱫ ᱵᱮᱲᱟ ᱜᱮᱞᱤᱧ ᱤᱥᱤᱱ ᱟᱠᱟᱫ ᱛᱟᱦᱮᱸᱫ᱾ ᱚᱱᱟᱜᱮ ᱡᱚᱢ ᱦᱩᱭᱱᱟ᱾
ᱟᱹᱞᱤᱧ ᱫᱚ ᱟᱹᱣᱨᱤ ᱞᱤᱧ ᱡᱚᱢᱟ ᱦᱟᱯᱮᱼᱼ
ᱰᱟᱰ ᱵᱟᱵᱤᱱ ᱡᱚᱢ ᱟᱠᱟᱫᱟ ᱪᱮᱫᱟᱜ?
ᱵᱟᱝᱜᱮ ᱚᱱᱟ ᱦᱩᱲᱩ ᱠᱚ ᱟᱹᱣᱨᱤ ᱦᱩᱭᱩᱜ ᱛᱟᱹᱞᱤᱧᱟ ᱛᱚ ᱱᱚᱜᱚᱭ ᱞᱤᱧ ᱤᱛᱟᱹ ᱞᱤᱧ ᱨᱚᱦᱚᱭ ᱟᱠᱟᱫᱟ ᱛᱟᱦᱚᱞᱮ ᱚᱱᱟᱼᱼ ᱟᱹᱣᱨᱤ ᱦᱩᱭᱩᱜ ᱛᱟᱹᱞᱤᱧᱟ ᱚᱱᱟ ᱠᱷᱟᱹᱛᱤᱨ ᱵᱟᱞᱤᱧ ᱡᱚᱢ ᱟᱠᱟᱫᱟ
ᱚ ᱛᱟᱦᱚᱞᱮ ᱚᱱᱠᱟ ᱫᱚ ᱛᱤᱱᱟᱹᱜ ᱫᱤᱱ ᱵᱟᱝ ᱵᱤᱱ ᱡᱚᱢ ᱟ
ᱡᱚᱢ ᱟᱞᱤᱧ ᱛᱤᱱᱟᱹᱜ ᱫᱤᱱ ᱦᱩᱲᱩ ᱵᱟᱝ ᱦᱩᱭᱩᱜ ᱠᱟᱱ ᱛᱟᱹᱞᱤᱧᱟ ᱩᱱᱟᱹᱜ ᱫᱤᱱ᱾
ᱼᱼ ᱮᱠᱫᱚᱢ ᱜᱮ᱾ ᱟᱹᱞᱤᱧ ᱫᱚ ᱫᱚᱢᱮᱞᱤᱧ ᱡᱚᱢ ᱮᱫᱟ᱾ ᱪᱮᱫ ᱠᱚ ᱞᱟᱹᱭᱟ ᱥᱚᱲᱮ ᱞᱮᱫ ᱛᱟᱦᱮᱸᱫ ᱞᱤᱧ ᱡᱤᱞ ᱥᱳᱲᱮ᱾ ᱟᱨᱦᱚᱸ ᱚᱱᱟ ᱥᱟᱶᱛᱮ ᱛᱟᱦᱮᱸ ᱠᱟᱱᱟᱼᱼ ᱪᱟᱹᱴᱱᱤ ᱟᱨᱦᱚᱸ ᱯᱟᱯᱚᱲᱼᱼ ᱟᱞᱤᱧ ᱢᱟ ᱡᱟᱹᱯᱩᱫ ᱮᱫ ᱛᱮ ᱟᱨᱦᱚᱸ ᱵᱮᱥᱤ ᱵᱮᱥᱤ ᱧᱚᱜ ᱞᱤᱧ ᱡᱚᱢᱫᱟ᱾
ᱦᱳᱭ ᱦᱳᱭ ᱡᱚᱢ ᱠᱚᱫᱚ ᱫᱚᱨᱠᱟᱨ ᱜᱮ ᱦᱮᱸ ᱥᱮᱼᱼ
ᱦᱳᱭ ᱮᱠᱫᱚᱢ᱾
ᱼᱼ
ᱟᱹᱵᱤᱱ ᱜᱮ ᱵᱟᱵᱤᱱ ᱡᱚᱢ ᱮᱫᱟᱼᱼ
ᱦᱮᱸ᱾ ᱛᱟᱦᱚᱞᱮ ᱱᱚᱜᱼᱚᱭ ᱟᱹᱞᱤᱧ ᱞᱤᱧ ᱞᱟᱹᱭᱮᱫᱟ ᱟᱸᱡᱚᱢ ᱟᱰᱤᱱ ᱛᱚᱼᱼ
ᱦᱳᱭ ᱟᱸᱡᱚᱢᱮᱫ ᱜᱮᱭᱟᱞᱤᱧ᱾
ᱦᱮᱸ᱾ ᱛᱟᱦᱚᱞᱮ ᱟᱹᱞᱤᱧ ᱞᱤᱧ ᱞᱟᱹᱭ ᱞᱮᱫᱟ ᱱᱚᱜᱼᱚᱭ ᱡᱮᱼᱼ ᱟᱞᱟᱝ ᱞᱟᱝ ᱜᱚᱞᱯᱚ ᱡᱚᱝᱟᱜ ᱠᱟᱱᱟ ᱦᱮᱸᱥᱮ ᱱᱚᱜᱚᱭ ᱵᱤᱱ ᱞᱟᱝ ᱞᱟᱹᱭ ᱮᱫᱟᱼᱼ ᱱᱚᱣᱟ ᱵᱤᱱ ᱫᱚ ᱢᱟᱱᱮ ᱚᱠᱟ ᱡᱚᱠᱷᱚᱱ ᱢᱟᱱᱮ ᱠᱚ ᱞᱟᱹᱭ ᱜᱮᱭᱟ ᱱᱚᱣᱟ ᱵᱤᱱ ᱵᱟᱲᱟᱭ ᱜᱮᱭᱟ ᱥᱮ ᱵᱟᱝ?
ᱦᱮᱸ ᱵᱮᱥ ᱚᱠᱚᱡ ᱫᱚ ᱵᱟᱞᱤᱧ ᱵᱟᱲᱟᱭᱟ ᱠᱟᱹᱴᱤᱡ ᱠᱟᱹᱴᱤᱡ ᱫᱚᱞᱤᱧ ᱵᱟᱲᱟᱭᱟᱼᱼ ᱡᱟᱦᱟᱸ ᱞᱤᱧ ᱵᱟᱲᱟᱭᱟ ᱚᱱᱟᱞᱤᱧ ᱞᱟᱹᱭ ᱟᱵᱤᱱ ᱠᱟᱱᱟ ᱦᱮᱸᱥᱮᱼᱼ
ᱦᱮᱸ᱾
ᱵᱤᱱ ᱫᱚ ᱟᱵᱚ ᱫᱚᱼᱼ ᱮᱢᱚᱱ ᱥᱟᱹᱜᱟᱹᱭᱟᱱ ᱦᱚᱲ ᱵᱚᱱ ᱨᱚᱲ ᱟᱠᱚᱣᱟ ᱡᱟᱦᱟᱸᱭᱼᱼ ᱡᱮᱢᱚᱱᱼᱼ ᱪᱮᱫ ᱞᱮᱠᱟ ᱞᱤᱧ ᱞᱟᱹᱭ ᱟᱵᱤᱱᱟᱼᱼ ᱩᱸᱜ ᱢᱚᱱᱮ ᱠᱟᱜ ᱵᱤᱱ ᱢᱤᱫᱴᱟᱝ ᱵᱟᱹᱦᱩ ᱠᱩᱲᱤ ᱦᱮᱸᱥᱮᱼᱼ
ᱦᱮᱸ᱾
ᱟᱫᱚ ᱩᱱᱤᱻ ᱫᱚ ᱡᱟᱦᱟᱸᱭ ᱟᱡ ᱡᱟᱶᱟᱭ ᱛᱟᱭ ᱩᱱᱤ ᱨᱮᱱ ᱟᱡ ᱼᱼ ᱫᱟᱫᱟ ᱫᱚ ᱵᱤᱱ ᱟᱛᱮᱫ ᱮ ᱨᱚᱲᱟᱭᱟ ᱢᱟᱱᱮ ᱵᱟᱦᱚᱧᱦᱟᱨ ᱛᱟᱢᱼᱼ ᱟᱨᱦᱚᱸ ᱦᱟᱱᱦᱟᱨ ᱠᱚ ᱡᱟᱦᱟᱸᱭ ᱵᱟᱝᱠᱚ ᱢᱮᱛᱟ ᱟᱠᱚᱣᱟᱼᱼ
ᱦᱳᱭ᱾
ᱦᱟᱱᱦᱟᱨ ᱦᱚᱧᱦᱟᱨ ᱩᱱᱠᱩ ᱦᱚᱸ ᱵᱤᱱ ᱟᱛᱮᱫ ᱜᱮᱠᱚ ᱨᱚᱲ ᱟᱠᱚ ᱜᱮᱭᱟ᱾ ᱟᱫᱚ ᱟᱹᱞᱤᱧ ᱫᱚ ᱩᱱᱟᱹᱜ ᱯᱩᱥᱴᱟᱹᱣ ᱥᱟᱺᱦᱤᱡ ᱫᱚ ᱵᱟᱝ ᱞᱤᱧ ᱞᱟᱹᱭ ᱫᱟᱲᱮᱭᱟᱫᱟ ᱟᱹᱵᱤᱱ ᱜᱮ ᱞᱟᱹᱭ ᱟᱹᱞᱤᱧ ᱵᱤᱱ ᱢᱟᱼᱼ
ᱦᱮᱸ᱾ ᱦᱩᱭ ᱚᱱᱟ ᱢᱟᱱᱮ ᱡᱚᱛᱚ ᱠᱷᱚᱱ ᱯᱳᱭᱞᱳ ᱨᱮ ᱱᱚᱜᱼᱚᱭ ᱟᱞᱟᱝ ᱛᱚ ᱩᱯᱨᱩᱢ ᱵᱟᱹᱱᱩᱜ ᱛᱟᱞᱟᱝᱟᱼᱼ ᱦᱮᱸ ᱥᱮ, ᱥᱮ ᱪᱮᱫ ᱵᱤᱱ ᱞᱟᱹᱭᱟᱼᱼ
ᱦᱳᱭ᱾
ᱛᱟᱦᱚᱞᱮ ᱟᱞᱟᱝ ᱱᱚᱜᱼᱱᱚᱝᱠᱟ ᱩᱯᱨᱩᱢ ᱵᱟᱹᱱᱩᱜ ᱛᱟᱞᱟᱝᱟ ᱛᱟᱦᱚᱞᱮ ᱱᱚᱜᱚᱭ ᱼᱼ ᱚᱠᱟ ᱢᱚᱫᱽᱫᱷᱮ ᱨᱮ ᱵᱤᱱ ᱠᱚ ᱞᱟᱹᱭᱟ ᱯᱩᱭᱞᱩ ᱨᱮᱼᱼ ᱥᱮ ᱟᱹᱵᱤᱱ ᱡᱟᱦᱟᱸᱭᱼᱼ ᱚᱸᱰᱮ ᱜᱮ ᱡᱩᱫᱤ ᱵᱤᱱ ᱵᱟᱡᱟᱨ ᱨᱮ ᱵᱤᱱ ᱫᱮᱠᱷᱟᱣ ᱞᱮᱱᱟ ᱚᱸᱰᱮ ᱟᱵᱤᱱ ᱵᱤᱱ ᱚᱸᱰᱮ ᱟᱫᱚ ᱩᱨᱩᱢ ᱦᱚᱲ ᱞᱮᱠᱟ ᱫᱚ ᱵᱟᱝᱵᱤᱱ ᱨᱚᱲ ᱫᱟᱲᱮᱭᱟᱜᱼᱟ ᱥᱮ
ᱦᱩᱸ
ᱛᱚ ᱚᱸᱰᱮ ᱫᱚ ᱱᱚᱝᱠᱟ ᱜᱮ ᱵᱤᱱ ᱞᱟᱹᱭᱟ ᱡᱮ ᱦᱚᱯᱚᱱᱵᱟ ᱥᱮ ᱥᱮ ᱦᱚᱯᱚᱱ ᱟᱭᱚ ᱥᱮ ᱢᱟᱹᱭ ᱵᱤᱱ ᱢᱟᱹᱭ ᱦᱟᱜᱼᱟᱜ ᱱᱟᱦᱟᱜ ᱱᱟᱜ ᱟᱱᱛᱮ ᱟᱹᱵᱤᱱᱟᱜ ᱫᱩᱣᱟᱹᱨ ᱛᱟᱵᱤᱱ ᱚᱠᱟ ᱚᱠᱟ ᱥᱮᱫ ᱵᱤᱱ ᱪᱟᱞᱟᱜᱼᱟ ᱦᱳᱭ ᱥᱮ
ᱦᱩᱸ
ᱦᱳᱭ ᱟᱨ ᱟᱹᱵᱤᱱ ᱡᱟᱦᱟᱸ ᱵᱤᱱ ᱞᱟᱹᱭ ᱠᱮᱫᱟ ᱚᱱᱟ ᱦᱚᱸ ᱚᱱᱟ ᱦᱚᱸ ᱠᱟᱱ ᱜᱮᱭᱟ ᱡᱮ ᱢᱤᱫ ᱴᱮᱱ ᱵᱟᱹᱦᱩ ᱮᱨᱟᱛ ᱨᱮᱱ ᱟᱠᱚ ᱚᱲᱟᱜ ᱨᱮᱱ ᱢᱟᱱᱮ ᱟᱡ ᱛᱟᱭ ᱡᱟᱦᱟᱸᱭ ᱡᱟᱶᱟᱭ ᱛᱟᱭ ᱩᱱᱤ ᱠᱷᱚᱱ ᱢᱟᱨᱟᱝ ᱠᱚ ᱫᱚ ᱵᱤᱱ ᱡᱮᱢᱚᱱ ᱦᱩᱭᱩᱜ ᱠᱟᱱᱟ ᱵᱟᱦᱚᱧᱟᱨ ᱛᱮᱫ ᱟᱡᱷᱱᱟᱨ ᱛᱮ ᱮᱫ ᱦᱳᱭᱥᱮ ᱢᱟᱢᱚ ᱦᱚᱧᱦᱟᱨ ᱛᱮᱫ ᱠᱟᱠᱟ ᱦᱚᱧᱦᱟᱨ ᱛᱮᱫ ᱦᱮᱸᱥᱮ ᱦᱟᱱᱦᱟᱨ ᱛᱮᱫ ᱦᱚᱧᱦᱟᱨ ᱛᱮᱫ
ᱦᱩᱸ ᱱᱩᱠᱩ ᱠᱚ ᱫᱚ ᱵᱤᱱ ᱮ ᱢᱮᱛᱟ ᱟᱠᱚᱣᱟ
ᱮᱠᱫᱚᱢ ᱟᱹᱰᱤ ᱱᱟᱯᱟᱭ ᱵᱤᱱ ᱞᱟᱹᱭ ᱠᱮᱫᱟ
ᱦᱩᱸ ᱟᱨ ᱡᱟᱦᱟᱸ ᱡᱟᱦᱟᱸ ᱦᱳᱭ ᱡᱟᱦᱟᱸ ᱫᱚ ᱠᱚ ᱞᱟᱹᱭ ᱮᱫᱟ ᱵᱚᱱ ᱠᱚ ᱞᱟᱹᱭᱟ ᱦᱮᱸᱥᱮ ᱵᱚᱱ ᱵᱤᱱ ᱟᱸᱡᱚᱢ ᱵᱟᱲᱟ ᱟᱠᱟᱜ ᱜᱮᱭᱟ ᱛᱚ ᱚᱱᱠᱟ ᱠᱚ ᱨᱚᱯᱚᱲ ᱜᱮᱭᱟ ᱥᱮ
ᱦᱮᱸ ᱟᱸᱡᱚᱢ ᱫᱚᱞᱤᱧ ᱟᱸᱡᱚᱢ ᱠᱟ ᱠᱚᱣᱟ ᱵᱚ ᱫᱚ ᱚᱱᱠᱟᱱ ᱦᱚᱲ ᱴᱷᱮᱱ ᱞᱤᱧ ᱟᱸᱡᱚᱢ ᱠᱟᱫᱟ ᱡᱟᱦᱟᱸᱭ ᱢᱟᱱᱮ ᱵᱟᱞᱟᱭᱟ ᱵᱟᱝᱠᱚ ᱢᱮᱛᱟᱣᱟ ᱟᱠᱚᱣᱟ ᱡᱟᱦᱟᱸᱭ ᱵᱟᱞᱟᱭᱟ ᱠᱚ ᱦᱩᱭᱩᱜ ᱜᱮᱭᱟ ᱩᱱᱠᱩ ᱫᱚ ᱵᱚᱱ ᱟᱛᱮᱫ ᱵᱚᱱ ᱦᱮᱸ ᱩᱱᱠᱩ ᱜᱮ ᱵᱚᱱ ᱟᱛᱮ ᱡᱟᱹᱱᱤᱡ ᱠᱚ ᱨᱚᱲ-ᱟ ᱵᱮᱥ ᱠᱚ ᱫᱚ ᱵᱟᱹᱞᱤᱧ ᱩᱭᱦᱟᱹᱨ ᱮᱫᱟ ᱟᱹᱞᱤᱧ ᱫᱚ
ᱦᱮᱸ ᱮᱠᱫᱚᱢ ᱟᱹᱵᱤᱱ ᱡᱟᱦᱟᱸ ᱵᱤᱱ ᱞᱟᱹᱭ ᱠᱮᱫᱟ ᱮᱠᱫᱚᱢ ᱩᱱᱠᱩ ᱜᱮ ᱵᱚᱱ ᱟᱛᱮ ᱠᱚ ᱨᱚᱲ ᱡᱚᱱᱟ ᱡᱟᱦᱟᱸᱭ ᱠᱚ ᱵᱟᱞᱟᱭᱟ ᱥᱟᱹᱜᱟᱹᱭ ᱛᱟᱠᱚ
ᱩᱸ
ᱦᱳᱭ ᱥᱮ
ᱦᱩᱸ
ᱛᱟᱞᱦᱮᱜ ᱥᱟᱵ ᱠᱟᱜ ᱵᱤᱱ ᱟᱹᱵᱤᱱ ᱟᱹᱵᱤᱱ ᱨᱮᱱ ᱡᱟᱦᱟᱸᱭ ᱢᱟᱨᱟᱝ ᱵᱚᱭᱦᱟ ᱛᱮᱫ ᱥᱟᱵ ᱠᱟᱜ ᱵᱤᱱ ᱟᱵᱤᱱ ᱴᱷᱮᱱ ᱢᱤᱫ ᱴᱮᱱ ᱫᱟᱫᱟ ᱢᱮᱱᱟᱭᱟ ᱦᱮᱸ ᱥᱮ ᱛᱟᱞᱚᱦᱮ ᱩᱱᱤ ᱫᱟᱫᱟ ᱨᱮᱱ ᱮᱨᱮᱹᱞ ᱛᱮᱫ ᱠᱚᱲᱟ ᱫᱚ ᱟᱹᱵᱤᱱ ᱵᱤᱱ ᱪᱤᱞᱤᱭᱮᱭᱟ
ᱫᱟᱫᱟ ᱨᱮᱱ ᱤᱨᱤᱞ ᱛᱮᱫ ᱠᱚᱲᱟ
ᱦᱳᱭ
ᱟᱞᱤᱧ ᱨᱮᱱ ᱫᱟᱫᱟ ᱨᱮᱱ ᱤᱨᱤᱞ ᱛᱮᱫ ᱠᱚᱲᱟ
ᱦᱳᱭ ᱟᱵᱤᱱ ᱨᱮᱱ ᱫᱟᱫᱟ ᱨᱮᱱ ᱤᱨᱮᱞ ᱛᱮᱫ ᱠᱚᱲᱟ
ᱩᱱᱤ ᱫᱚ ᱤᱭᱟᱹᱭ ᱦᱩᱭᱩᱜ ᱛᱟᱞᱤᱧᱟᱭ ᱥᱟᱸᱜᱟᱛ ᱠᱚᱲᱟ
ᱦᱳᱭ ᱮᱠᱫᱚᱢ ᱜᱮ ᱦᱳᱭ ᱟᱹᱵᱤᱱ ᱡᱚᱛᱷᱟᱛ ᱜᱮ ᱵᱤᱱ ᱞᱟᱹᱭ ᱠᱮᱫᱟ ᱩᱱᱤ ᱫᱚ ᱟᱵᱤᱱ ᱨᱮᱱ ᱥᱟᱸᱜᱟᱛ ᱠᱚᱲᱟᱭ ᱦᱩᱭᱩᱜ ᱛᱟᱵᱤᱱᱟ ᱦᱮᱸᱥᱮ ᱛᱟᱞᱚᱦᱮ ᱟᱡ ᱨᱮᱱ ᱤᱨᱤᱞ ᱛᱮᱫ ᱠᱩᱲᱤ ᱫᱚ ᱟᱵᱤᱱ ᱨᱮᱱ ᱪᱤᱞᱤ ᱦᱩᱭᱩᱜ ᱟᱭ?
ᱩᱱ ᱫᱚ ᱥᱟᱸᱜᱟᱛ ᱠᱩᱲᱤ
ᱦᱮᱸ ᱟᱹᱵᱤᱱ ᱵᱤᱱ ᱞᱟᱹᱭ ᱠᱮᱫᱟ ᱥᱟᱸᱜᱟᱛ ᱠᱩᱲᱤ ᱚᱱᱟᱦᱚᱸ ᱟᱨ ᱚᱱᱟ ᱥᱟᱶ ᱥᱟᱶᱛᱮ ᱡᱟᱦᱟᱸ ᱟᱹᱵᱤᱱ ᱫᱚ ᱚᱱᱠᱟ ᱫᱚ ᱵᱟᱝ ᱵᱤᱱ ᱞᱟᱹᱭ ᱫᱟᱲᱮᱭᱟᱜᱼᱟ ᱥᱮ ᱡᱮ ᱥᱟᱸᱜᱟᱛ ᱠᱩᱲᱤ ᱚᱠᱟ ᱥᱮᱫ ᱮᱢ ᱪᱟᱞᱟᱣ ᱞᱮᱱᱟ ᱚᱱᱠᱟ ᱫᱚ ᱵᱟᱝᱵᱤᱱ ᱞᱟᱹᱭ ᱫᱟᱲᱮᱭᱟᱜᱼᱟ ᱥᱮ
ᱪᱮᱫᱟᱜ ᱵᱟᱝᱞᱤᱧ ᱞᱟᱹᱭ ᱫᱟᱲᱮᱭᱟᱜᱼᱟ?
ᱦᱮᱸ ᱞᱟᱹᱭ ᱫᱚᱵᱤᱱ ᱞᱟᱹᱭ ᱫᱟᱲᱮᱭᱟᱜᱼᱟ ᱟᱫᱚ ᱚᱱᱟ ᱫᱚ ᱪᱮᱫᱠᱟ ᱟᱸᱡᱚᱢ ᱨᱮ ᱵᱮᱥ ᱴᱷᱤᱠ ᱵᱟᱝ ᱵᱩᱡᱷᱟᱹᱜᱼᱟ ᱥᱮ ᱛᱟᱦᱚᱞᱮ ᱚᱸᱰᱮ ᱫᱚ ᱟᱞᱤᱧ ᱞᱤᱧ ᱟᱸᱡᱚᱢ ᱵᱟᱲᱟ ᱟᱠᱟᱫ ᱠᱚᱣᱟ ᱡᱮ ᱯᱷᱩᱞ ᱠᱩᱲᱤ ᱠᱚ ᱞᱟᱹᱭ ᱡᱚᱱᱚᱜᱼᱟ
ᱚ ᱦᱮᱸ ᱴᱷᱤᱠ ᱜᱮᱵᱤᱱ ᱢᱮᱱ ᱟᱠᱟᱫᱟ ᱯᱷᱩᱞ ᱠᱩᱲᱤ ᱦᱚᱸᱠᱚ ᱢᱮᱱ ᱡᱚᱱᱟᱜ ᱜᱮᱭᱟ᱾
ᱦᱳᱭ ᱡᱮ ᱯᱷᱩᱞ ᱠᱩᱲᱤ ᱚᱠᱟᱥᱮᱫ ᱮᱢ ᱪᱟᱞᱟᱣ ᱞᱮᱱᱟ?
ᱦᱩᱸ ᱮᱠᱫᱚᱢ ᱟᱨ ᱡᱟᱦᱟᱸ ᱟᱹᱵᱤᱱ ᱯᱳᱭᱞᱳ ᱨᱮ ᱵᱟᱹᱵᱤᱱ ᱞᱟᱹᱭ ᱠᱮᱫᱟ ᱵᱤᱱ ᱟᱛᱮᱜ ᱥᱮ ᱟᱞᱤᱧ ᱞᱤᱧ ᱧᱮᱞ ᱟᱠᱟᱫᱟ ᱵᱤᱨᱫᱟᱹᱜᱟᱲ ᱨᱮᱱ ᱢᱟᱪᱮᱫ ᱠᱚᱦᱚᱸ ᱩᱱᱠᱩ ᱵᱤᱱ ᱟᱛᱮᱜ ᱠᱚ ᱨᱚᱲ ᱟᱠᱚ ᱜᱮᱭᱟ ᱥᱮ ᱚᱱᱟ ᱫᱚ ᱢᱟᱱᱮ ᱪᱮᱫ ᱞᱟᱜᱟᱫ ᱵᱤ ᱵᱤᱱ ᱟᱛᱮᱫ ᱠᱚ ᱨᱚᱲ ᱟᱠᱚ ᱜᱮᱭᱟ ᱠᱟᱹᱴᱤᱡ ᱵᱤᱱ ᱞᱟᱹᱭ ᱫᱟᱲᱮᱭᱟ ᱞᱤᱧᱟ
ᱦᱮᱸ ᱮᱠᱫᱚᱢ ᱜᱮ ᱚᱱᱟ ᱫᱚ ᱡᱮᱦᱮᱛᱩ ᱟᱡ ᱠᱷᱚᱱ ᱫᱚ ᱠᱚ ᱢᱟᱨᱟᱝᱟ ᱩᱱᱤ ᱵᱟᱹᱦᱩ ᱮᱨᱟᱛ ᱠᱷᱚᱱ ᱫᱚ ᱦᱳᱭ ᱥᱮ
ᱦᱮᱸ
ᱚᱱᱟ ᱠᱷᱟᱹᱛᱤᱨ ᱟᱨ ᱚᱱᱠᱟ ᱢᱟᱨᱟᱝ ᱫᱚ ᱵᱟᱝ ᱡᱮ ᱩᱢᱮᱨ ᱛᱮ ᱚᱱᱠᱟ ᱫᱚ ᱵᱟᱝ ᱟᱨ ᱟᱹᱠᱤᱱᱟᱜ ᱡᱟᱦᱟᱸ ᱥᱟᱹᱜᱟᱹᱭ ᱛᱟᱹᱠᱤᱱ ᱟᱡ ᱡᱟᱶᱟᱭ ᱛᱟᱹᱠᱤᱱᱟᱜ ᱚᱱᱟ ᱚᱱᱟ ᱡᱟᱶᱟᱭ ᱜᱚᱝᱠᱮ ᱨᱮᱱ ᱡᱟᱦᱟᱸ ᱩᱢᱮᱨ ᱨᱮᱫᱚ ᱵᱟᱝ ᱥᱟᱹᱜᱟᱹᱭ ᱛᱮᱠᱚ ᱢᱟᱨᱟᱝ ᱟ ᱩᱱ ᱩᱱᱠᱩᱭ ᱵᱤᱱ ᱟᱠᱚᱣᱟᱭ
ᱚ ᱟᱨᱦᱚᱸ ᱛᱟᱦᱚᱞᱮ ᱡᱟᱦᱟᱸᱭ ᱠᱚᱲᱟ ᱜᱤᱫᱟᱹᱨ ᱨᱮᱱ ᱢᱟᱱᱮ ᱡᱟᱶᱟᱭ ᱠᱚᱲᱟ ᱨᱮᱱ ᱟᱡ ᱢᱟᱢᱟ ᱩᱱᱠᱩ ᱦᱚᱸᱠᱤ ᱵᱤᱱ ᱟᱛᱮᱫ ᱨᱚᱲ ᱞᱟᱜᱟᱜᱼᱟ?
ᱦᱮᱸ ᱩᱱᱠᱩ ᱦᱚᱸ ᱨᱚᱲ ᱞᱟᱜᱟᱜᱼᱟ ᱠᱟᱨᱚᱱ ᱩᱱᱠᱩ ᱦᱚᱸ ᱟᱡ ᱠᱷᱚᱱ ᱠᱚ ᱢᱟᱨᱟᱝ ᱜᱮᱭᱟ ᱥᱮ
ᱚ ᱢᱟᱱᱮ ᱛᱟᱦᱞᱮ ᱵᱤᱱ ᱞᱟᱹᱭ ᱦᱚᱪᱚ ᱠᱮᱫᱟ ᱡᱟᱦᱟᱸᱭ ᱢᱟᱱᱮ ᱥᱟᱹᱼᱼ ᱥᱟᱹᱜᱟᱹᱭ ᱛᱮᱠᱚ ᱢᱟᱨᱟᱝ ᱚᱜ ᱟᱠᱚ ᱩᱱᱠᱩ ᱫᱚ ᱵᱤᱱ ᱟᱛᱮᱫ ᱨᱚᱲ ᱟᱠᱚ ᱦᱩᱭᱩᱜᱼᱟ ᱟᱨ ᱡᱟᱦᱟᱸᱭ ᱫᱚ ᱠᱚ ᱵᱟᱞᱟᱭᱟ ᱟᱠᱚ ᱩᱱᱠᱩ ᱫᱚ ᱟᱵᱚ ᱢᱮᱱᱛᱮ
ᱦᱮᱸ ᱩᱱᱠᱩ ᱫᱚ ᱵᱚᱱ ᱛᱮ ᱠᱚ ᱨᱚᱲ ᱡᱚᱱᱚᱜᱼᱟ
ᱟᱨ ᱛᱟᱦᱞᱮ ᱚᱱᱠᱟᱱᱟᱜ ᱠᱤ ᱟᱨᱦᱚᱸ ᱮᱴᱟᱜ ᱨᱚᱲ ᱠᱚ ᱢᱮᱱᱟᱜ ᱜᱮᱭᱟ?
ᱦᱮᱸ ᱮᱠᱫᱚᱢ ᱜᱮ ᱡᱟᱦᱟᱸ ᱫᱚᱠᱚ ᱞᱟᱹᱭ ᱮᱫᱟ ᱦᱮᱸᱥᱮ
ᱦᱩᱸ
ᱡᱮ ᱢᱟᱢᱟ ᱨᱮᱱ ᱵᱟᱝ ᱵᱟᱵᱟ ᱨᱮᱱ ᱢᱟᱢᱟ ᱫᱚ ᱟᱹᱵᱤᱱ ᱵᱤᱱ ᱪᱤᱞᱤ ᱟᱭᱟ?
ᱵᱟᱵᱟ ᱨᱮᱱ ᱢᱟᱢᱟ?
ᱦᱳᱭ
ᱢᱟᱢᱟ ᱜᱚᱲᱚᱢ
ᱦᱳᱭ ᱮᱠᱫᱚᱢ ᱜᱮ ᱟᱵᱤᱱ ᱡᱚᱛᱷᱟᱛ ᱜᱮᱵᱤᱱ ᱞᱟᱹᱭ ᱠᱮᱫᱟ ᱵᱟᱵᱟ ᱨᱮᱱ ᱢᱟᱢᱟ ᱫᱚ ᱢᱟᱢᱟ ᱜᱚᱲᱚᱢ ᱦᱩᱭᱩᱜᱼᱟ ᱦᱮᱸ ᱥᱮ
ᱦᱳᱭ
ᱛᱟᱦᱚᱞᱮ ᱡᱟᱦᱟᱸᱭ ᱢᱟ ᱨᱮᱱ ᱵᱚᱭᱦᱟ ᱛᱟᱦᱮᱱᱟᱭ ᱟᱪᱪᱷᱟ ᱩᱱᱤ ᱫᱚ ᱟᱵᱤᱱ ᱵᱤᱱ ᱪᱤᱞᱤᱭᱮᱭᱟ
ᱢᱟᱢᱟ ᱟᱭᱟᱞᱤᱧ ᱩᱱᱤ ᱫᱚ
ᱮᱠᱫᱚᱢ ᱜᱮ ᱟᱨ ᱡᱩᱫᱤ ᱚᱸᱰᱮ ᱢᱤᱫᱴᱮᱱ ᱛᱤᱨᱞᱟᱹ ᱛᱟᱦᱮᱱᱟ ᱩᱱᱤ ᱫᱚ ᱩᱱᱫᱚ ᱩᱱ ᱵᱤᱱ ᱪᱤᱞᱤᱭ ᱮᱭᱟ
ᱩᱱ ᱫᱚ ᱢᱟᱢᱤ
ᱵᱟᱝ ᱜᱮ
ᱛᱟᱦᱞᱮ
ᱟᱹᱵᱤᱱ ᱨᱮᱱ ᱡᱟᱦᱟᱸᱭ ᱟᱭᱚ ᱛᱟᱵᱤᱱ ᱩᱱᱤ ᱨᱮᱱ ᱵᱚᱭᱦᱟ ᱵᱤᱱ ᱪᱤᱞᱤ ᱟᱭᱟ ᱢᱤᱫᱴᱮᱱ ᱛᱤᱨᱞᱟᱹ
ᱚ ᱠᱳᱠᱳ ᱢᱟ ᱵᱟᱝᱠᱷᱟᱱ ᱢᱟᱹᱥᱤ
ᱦᱮᱸ ᱛᱟᱦᱞᱮ ᱚᱠᱚᱭᱴᱟᱜ ᱵᱤᱱ ᱠᱳᱠᱳ ᱢᱟ ᱥᱭᱟ ᱟᱨ ᱚᱠᱚᱭᱴᱟᱜ ᱵᱤᱱ ᱢᱟᱹᱥᱤ ᱟᱭᱟ?
ᱠᱳᱠᱳᱢᱟ ᱫᱚᱭ ᱦᱩᱭᱩᱜ ᱠᱟᱱᱟᱭ ᱡᱟᱦᱟᱸᱭ ᱟᱹᱞᱤᱧ ᱨᱮᱱ ᱡᱟᱦᱟᱸᱭ ᱟᱭᱳ ᱛᱟᱞᱤᱧ ᱥᱮ ᱩᱱᱤ ᱠᱷᱚᱱᱟᱜ ᱡᱟᱦᱟᱸᱭ- ᱩᱢᱮᱨ ᱛᱮ ᱞᱟᱹᱴᱷᱩᱜᱼᱟᱭ ᱩᱱᱤ ᱫᱚ ᱠᱳᱠᱳᱢᱟ ᱟᱨ ᱡᱟᱦᱟᱸᱭ ᱩᱢᱮᱨ- ᱛᱮ ᱦᱩᱰᱤᱧᱚᱜᱼ ᱟᱭ ᱩᱱᱤ ᱫᱚ ᱢᱟᱹᱥᱤ᱾
ᱟᱪᱪᱷᱟ, ᱮᱠᱫᱚᱢ ᱜᱮ ᱟᱹᱵᱤᱱ ᱵᱤᱱ ᱞᱟᱹᱭ ᱠᱮᱫᱟ᱾ ᱛᱟᱦᱞᱮ, ᱟᱵᱤᱱ ᱨᱮᱱ ᱟᱭᱩ ᱨᱮᱱ ᱦᱮᱸᱥᱮ ᱮᱸ᱾ ᱡᱩᱫᱤ ᱚᱸᱰᱮ ᱢᱤᱫᱴᱮᱱ- ᱠᱚᱲᱟ ᱦᱚᱯᱚᱱᱮ ᱛᱟᱦᱮᱱᱟ ᱩᱱᱤ ᱫᱚ ᱪᱤᱞᱤ ᱦᱩᱭᱩᱜ ᱛᱟᱵᱤᱱᱟ? ᱢᱟᱨᱟᱝ-ᱤᱡ ᱫᱚ ᱪᱤᱞᱤ ᱦᱩᱭᱩᱜᱼᱟ ᱟᱨ ᱦᱩᱰᱤᱧᱤᱡ ᱫᱚ- ᱪᱤᱞᱤ ᱦᱩᱭᱩᱜᱼᱟᱭ?
ᱢᱟᱱᱮ ᱤᱧ ᱡᱟᱦᱟᱸᱭ ᱵᱤᱱ ᱞᱟᱹᱭᱮ ᱠᱟᱱᱟ, ᱤᱧ ᱢᱟ ᱨᱮᱱ ᱵᱚᱭᱦᱟ ᱵᱤᱱ ᱞᱟᱹᱭᱮᱫ ᱠᱚᱣᱟ?
ᱦᱮᱸ᱾
ᱢᱟᱢᱟ ᱜᱮᱛᱚ ᱠᱚ ᱦᱩᱭᱩᱜᱼᱟ
ᱦᱳᱭ ᱮᱠᱫᱚᱢ ᱜᱮ ᱦᱳᱭ ᱚᱱᱟ ᱜᱮ ᱠᱟᱹᱴᱤᱡ ᱞᱤᱧ
ᱚᱱᱟ ᱦᱩᱰᱤᱧ ᱠᱚᱦᱚᱸ ᱢᱟᱱᱮ ᱡᱟᱦᱟᱸᱭ ᱩᱢᱮᱨ ᱛᱮᱠᱚ ᱢᱟᱨᱟᱝᱚᱜ ᱨᱮᱦᱚᱸ ᱩᱱᱠᱩ ᱦᱚᱸ ᱢᱟᱢᱟ ᱠᱚ ᱢᱮᱛᱟᱣ ᱠᱚᱣᱟ᱾ ᱟᱨ ᱡᱟᱦᱟᱸᱭ ᱩᱢᱮᱨ ᱛᱮᱠᱚ ᱦᱩᱰᱤᱧᱚᱜᱼᱟ ᱩᱱᱠᱩ ᱦᱚᱸ ᱢᱟᱢᱟ ᱠᱚ ᱢᱮᱛᱟ ᱟᱠᱚᱣᱟ᱾
ᱦᱩᱸ, ᱦᱳᱭ ᱟᱹᱵᱤᱱ ᱡᱚᱛᱷᱟᱛ ᱜᱮᱵᱤᱱ ᱞᱟᱹᱭ ᱠᱮᱫᱟ᱾
ᱦᱮᱸ᱾
ᱟᱹᱵᱤᱱ ᱫᱚ ᱚᱱᱠᱟᱱᱟᱜ ᱥᱟᱹᱜᱟᱹᱭ ᱠᱚ ᱵᱟᱝᱵᱤᱱ ᱵᱟᱲᱟᱭᱟ, ᱥᱮ ᱠᱟᱹᱴᱤᱡ ᱵᱤᱱ ᱵᱟᱲᱟᱭ ᱜᱮᱭᱟ ᱠᱚᱢ-
ᱩᱱᱟᱹᱜ ᱫᱚ ᱵᱟᱝᱞᱤᱧ ᱵᱟᱰᱟᱭ ᱜᱮᱭᱟ ᱟᱹᱞᱤᱧ ᱫᱚ᱾ ᱟᱹᱵᱤᱱ ᱜᱮ ᱢᱟ ᱞᱮᱭᱟᱞᱤᱧᱵᱤᱱ᱾
ᱞᱮᱭ ᱛᱚᱞᱤᱧ ᱞᱮᱭᱟᱵᱤᱱ ᱠᱟᱱᱟ ᱦᱳᱭ ᱟᱨ ᱟᱹᱞᱤᱧ ᱞᱤᱧ ᱵᱩᱡᱷᱟᱹᱣ ᱠᱮᱫᱟ ᱡᱮ- ᱟᱹᱵᱤᱱ ᱢᱟᱱᱮ- ᱟᱹᱵᱤᱱ ᱦᱤᱛᱳᱜ ᱵᱤᱱ ᱞᱟᱹᱭ ᱮᱫᱟ ᱡᱮ ᱥᱟᱹᱜᱟᱹᱭ ᱠᱚ ᱱᱤᱭᱮ ᱚᱱᱠᱟ ᱵᱟᱝᱞᱤᱧ ᱵᱟᱲᱟᱭᱟ, ᱠᱤᱱᱛᱩ ᱟᱹᱞᱤᱧ ᱡᱚᱠᱷᱚᱱ ᱞᱤᱧ ᱠᱩᱞᱤᱭᱮᱫ ᱵᱤᱱᱟ᱾ ᱩᱱᱫᱚ ᱟ ᱵᱮᱥ ᱠᱚᱡ ᱛᱤᱜᱤ ᱞᱟᱹᱭ ᱫᱟᱲᱮ ᱟᱜ ᱠᱟᱱᱟᱵᱤᱱ᱾
ᱚ ᱟᱥᱚᱞᱮ ᱟᱹᱞᱤᱧᱟᱜ ᱫᱚ ᱜᱩᱞᱟᱹᱜ ᱛᱟᱹᱞᱤᱧᱟ, ᱚᱠᱚᱭ ᱪᱮᱫ ᱞᱮᱠᱚ ᱢᱮᱛᱟᱣᱟᱠᱚ ᱦᱩᱭᱩᱜᱼᱟ᱾
ᱟᱫᱚ ᱚᱝᱠᱟ- ᱥᱟᱹᱜᱟᱹᱭᱟᱱ ᱦᱚᱲ ᱠᱚ ᱵᱟᱹᱱᱩᱜ ᱠᱚᱣᱟ᱾ ᱛᱚ ᱚᱱᱠᱟ ᱦᱚᱦᱚ ᱵᱟᱲᱟ ᱦᱚ ᱵᱟᱝ ᱦᱩᱭ ᱟᱠᱟᱱᱟ᱾ ᱟᱸᱡᱚᱢ ᱛᱮ ᱡᱩᱫᱤ ᱱᱩᱠᱩ ᱱᱚᱝᱠᱟ ᱠᱚ ᱦᱩᱭᱩᱜᱼᱟ ᱵᱟᱠᱷᱟᱱ ᱟᱞᱮᱨᱮᱱ᱾ ᱟᱫᱚ ᱚᱱᱠᱟ ᱫᱚ ᱵᱟᱹᱱᱩᱜ ᱠᱚ ᱛᱟᱞᱮᱭᱟ ᱥᱟᱹᱜᱟᱹᱭᱟᱱ ᱦᱚᱲ ᱫᱚ᱾ ᱚᱱᱟ ᱠᱷᱟᱹᱛᱤᱨ ᱛᱮ ᱢᱟᱱᱮ ᱵᱮᱥ ᱚᱠᱚᱡ ᱵᱟᱝᱞᱤᱧ ᱵᱩᱡᱷᱟᱹᱣ ᱫᱟᱲᱮᱜ ᱜᱮᱭᱟ ᱪᱮᱫᱠᱟ ᱞᱟᱹᱭ ᱦᱩᱭᱩᱜ ᱜᱮᱭᱟ᱾
ᱮᱠᱫᱚᱢ ᱜᱮ ᱱᱚᱸᱜ-ᱚ ᱱᱚᱣᱟ ᱠᱚᱫᱚ ᱵᱟᱲᱟᱭ ᱫᱚᱨᱠᱟᱨᱚᱜ ᱠᱟᱱᱟ, ᱵᱟᱠᱷᱟᱱ ᱟᱵᱚ ᱱᱚᱣᱟ ᱡᱟᱦᱟᱸ ᱥᱟᱱᱛᱟᱲ ᱨᱮᱱᱟᱜ ᱡᱟᱦᱟᱸ ᱥᱟᱹᱜᱟᱹᱭ ᱫᱚ ᱦᱮᱸᱥᱮ᱾ ᱚᱱᱟ ᱫᱚ ᱚᱱᱮ ᱮᱜ-ᱮᱴᱟᱜ ᱯᱟᱹᱨᱤᱥ ᱥᱮᱫ ᱟᱹᱞᱤᱧ ᱞᱤᱧ ᱧᱮᱞ ᱫᱟ ᱪᱟᱞᱟᱣ ᱤᱫᱤᱜ ᱠᱟᱱᱟ᱾ ᱡᱟᱦᱟᱸᱭ ᱫᱚ ᱦᱩᱭᱩᱜ ᱠᱟᱱᱟᱭ ᱵᱟᱵᱟ ᱨᱮᱱ ᱡᱩᱫᱤ ᱢᱟᱨᱟᱝᱤᱡ ᱵᱚᱭᱦᱟ ᱛᱟᱦᱮᱱᱟᱭ ᱩᱱᱤ ᱫᱚ ᱪᱤᱞᱤ ᱵᱤᱱ ᱢᱮᱛᱟᱭᱟ?
ᱢᱟᱨᱟᱝ ᱵᱟ᱾
ᱱᱚᱜᱼᱚᱭ ᱡᱮᱢᱚᱱ ᱟᱵᱤᱱ ᱵᱤᱱ ᱯᱷᱟᱥᱠᱡ ᱜᱚᱫ ᱞᱮᱫᱟ ᱦᱮᱸ ᱥᱮ ᱦᱚᱸᱜ-ᱱᱟ ᱠᱚᱫᱚ ᱦᱚᱸᱜᱼᱱᱟ ᱠᱚ-ᱠᱚ ᱱᱚᱝᱠᱟᱜᱮ ᱯᱷᱟᱥᱠᱩᱡᱚᱜ᱾ ᱛᱟᱵᱚᱱᱟ ᱟᱵᱚᱣᱟᱜ᱾ ᱟᱨ ᱵᱟ-ᱵᱟᱵᱟᱨᱮᱱ ᱦᱩᱰᱤᱧᱤᱡ ᱵᱚᱭᱦᱟ ᱫᱚ ᱪᱤᱞᱤ ᱵᱚᱱ ᱢᱮᱛᱟᱣᱟᱭᱟ?
ᱩᱱᱤ ᱫᱚ ᱦᱚᱯᱚᱱ ᱵᱟ ᱵᱚᱱ ᱢᱮᱛᱟᱭᱟ᱾
ᱮᱠᱫᱚᱢ ᱜᱮ ᱱᱚᱸᱜᱼᱚ ᱱᱚᱸᱜ-ᱱᱟ ᱠᱚ ᱟᱵᱚᱣᱟᱜ ᱟᱲᱟᱜ ᱟᱫ ᱪᱟᱵᱟᱜ ᱠᱟᱱ ᱛᱟᱵᱚᱱᱟ ᱥᱮ᱾
ᱦᱮᱸ ᱮᱠᱫᱚᱢ, ᱛᱟᱦᱟᱠᱮ ᱟᱹᱞᱤᱧ ᱞᱤᱧ ᱠᱩᱞᱤ ᱞᱮᱵᱤᱱ ᱜᱮ ᱥᱮ᱾ ᱟᱵᱚ, ᱢᱟᱱᱮ ᱵᱟᱵᱟ ᱨᱮᱱ ᱟᱭᱩᱵᱟᱵᱟ ᱫᱚᱵᱚᱱ ᱪᱤᱞᱤ ᱟᱠᱚᱣᱟ? ᱢᱟ ᱠᱟᱹᱴᱤᱡ ᱞᱟᱹᱭ ᱟᱹᱞᱤᱧ ᱵᱤᱱ᱾
ᱵᱟᱵᱟ ᱨᱮᱱ ᱟᱭᱳ ᱵᱟᱵᱟ ᱦᱮᱸᱥᱮ ᱵᱟᱵ- ᱵᱟᱨᱮᱱ ᱟᱭᱳ ᱫᱚᱭ ᱦᱩᱭᱩᱜ ᱠᱟᱱᱟᱭ ᱜᱚᱲᱚᱢ ᱵᱩᱲᱦᱤ ᱡᱟᱦᱟᱸ ᱫᱚ ᱵᱟᱵᱟ ᱟᱭᱳ ᱥᱟᱶᱛᱟ ᱥᱟᱶᱛᱮ- ᱵᱩᱰᱤᱜᱚ ᱵᱚᱱ ᱞᱟᱹᱭᱟ᱾ ᱦᱮᱸᱥᱮ ᱟᱨ ᱵᱟᱵ- ᱵᱟᱵᱟᱟᱨ ᱨᱮᱱ ᱵᱟᱵᱟ ᱫᱚᱵᱚᱱ ᱢᱮᱛᱟᱭ ᱠᱟᱱᱟ ᱜᱚᱲᱚᱢ ᱦᱟᱲᱟᱢ ᱡᱟᱦᱟᱸᱭ ᱫᱚ᱾ ᱫᱟᱹᱫᱩ ᱜᱮᱵᱚᱱ ᱞᱟᱹᱭᱟ ᱩᱱᱤᱭᱟᱜ ᱫᱚ ᱟᱫᱚ ᱮᱴᱟᱜ ᱫᱚ ᱵᱟᱹᱱᱩᱜ ᱛᱟᱭᱟ᱾
ᱚ ᱛᱟᱦᱚᱞᱮ ᱚᱱᱠᱟ ᱜᱮ ᱡᱟᱦᱟᱸ ᱟᱵᱚᱨᱮᱱ ᱟᱭᱩ ᱥᱮ ᱩᱱᱤ ᱨᱮᱱ ᱟᱭᱳᱼᱵᱟᱵᱟ ᱫᱚᱵᱚᱱ ᱪᱤᱞᱤᱭᱟ᱾ ᱤᱱᱟᱹ᱾
ᱦᱳᱭ ᱩᱱᱤ ᱨᱮᱱ ᱟᱭᱳᱵᱟᱵᱟ ᱫᱚ ᱢᱟᱱᱮ ᱩᱱᱤ ᱫᱚ ᱟᱭᱩ ᱥᱮᱫ ᱠᱷᱚᱱ ᱫᱚ ᱵᱟᱝ ᱵᱚᱱ ᱥᱟᱵᱟ ᱩᱱᱫᱚ ᱢᱟᱢᱟᱭ ᱥᱮᱫ ᱠᱷᱚᱱ ᱵᱚᱱ ᱥᱟᱵᱟ
ᱦᱳᱭ
ᱡᱮᱦᱮᱛᱩ ᱚᱸᱰᱮ ᱫᱚ ᱢᱟᱢᱟᱭ ᱛᱟᱦᱮᱱᱟ ᱥᱮ ᱚᱸᱰᱮ ᱫᱚ ᱟᱭᱩ ᱫᱚ ᱚᱸᱰᱮ ᱫᱚ ᱩᱱ ᱫᱚ ᱵᱟᱭ ᱛᱟᱦᱮᱱ ᱜᱮᱭᱟ ᱥᱮ
ᱦᱮᱸ
ᱚᱱᱟ ᱠᱷᱟᱹᱛᱤᱨ ᱩᱱᱫᱚ ᱢᱟᱢᱟ ᱥᱮᱫ ᱠᱷᱚᱱ ᱵᱚᱱ ᱥᱟᱵᱟ ᱟᱨᱜᱮ ᱩᱱᱜᱮ ᱟᱵᱚ ᱵᱚᱱ ᱞᱟᱹᱭᱟ ᱡᱮ ᱢᱟ ᱨᱮᱱ ᱟᱭᱳ ᱫᱚ ᱩᱱ ᱫᱚ ᱵᱚᱱ ᱞᱟᱹᱭᱟ ᱢᱟᱢᱟ ᱟᱭᱳ
ᱚ ᱟᱨ ᱵᱟᱵᱟ ᱫᱚ
ᱟᱨ ᱵᱟᱵᱟ ᱫᱚᱵᱚᱱ ᱢᱮᱛᱟᱭᱟ ᱢᱟᱢᱟ ᱫᱟᱫᱩ ᱦᱚᱸᱵᱚᱱ